ᱦᱮᱸ ᱜᱚᱢᱠᱮ ᱟᱸᱡᱚᱢᱚᱜ ᱠᱟᱱᱟ?
ᱦᱮᱸ ᱢᱳᱴᱟᱢᱩᱴᱤ ᱟᱸᱡᱚᱢᱚᱜ ᱠᱟᱱᱟ ᱵᱷᱟᱜᱤ ᱜᱮ
ᱦᱮᱸ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ?
ᱱᱚᱜᱼᱚᱭ ᱡᱚᱢ ᱵᱟᱲᱟ ᱠᱟᱛᱮᱫ ᱠᱮᱱᱮᱞ ᱼᱼ ᱥᱮᱫ ᱞᱤᱧ ᱫᱟᱲᱟᱱ ᱞᱤᱧ ᱩᱸᱰᱩᱠ ᱟᱠᱟᱱᱟ, ᱨᱟᱥᱛᱟ ᱨᱟᱥᱛᱟ ᱛᱮᱞᱤᱧ ᱛᱟᱲᱟᱢ ᱵᱟᱲᱟᱭᱮᱫᱟ ᱞᱤᱧ ᱦᱟᱡᱟᱣ ᱞᱟᱹᱜᱤᱫ ᱾
ᱦᱮᱸ ᱛᱚ ᱢᱟᱱᱮ ᱛᱟᱲᱟᱢ ᱵᱟᱲᱟ ᱫᱚ ᱫᱚᱨᱠᱟᱨ ᱜᱮ ᱾ ᱦᱮᱸ ᱥᱮ ᱵᱟᱝ?
ᱦᱩᱸᱢ ᱟᱵᱤᱱ ᱫᱚ ᱛᱟᱦᱞᱮ ᱡᱚᱢ ᱵᱟᱲᱟ ᱠᱮᱫᱟ ᱵᱤᱱ ᱥᱮ ᱵᱟᱝ?
ᱦᱮᱸ ᱡᱚᱢ ᱵᱟᱲᱟ ᱫᱚ ᱦᱩᱭᱮᱱᱟ ᱛᱟᱨᱯᱚᱨᱮ ᱡᱚᱢ ᱵᱟᱲᱟ ᱠᱟᱛᱮᱫ ᱼᱼ ᱢᱟᱴᱷ ᱥᱮᱫ ᱦᱮᱡ ᱦᱩᱭᱱᱟ ᱵᱚᱞ ᱠᱷᱮᱞ ᱠᱚ ᱦᱩᱭᱱᱟ ᱾
ᱚ
ᱛᱟᱦᱚᱞᱮ ᱵᱚᱞ ᱠᱚᱫᱚ ᱵᱤᱱ ᱠᱷᱮᱞ ᱵᱟᱲᱟᱭ ᱜᱮᱭᱟ ᱥᱮ ᱵᱟᱝ?
ᱵᱟᱹᱞᱤᱧ ᱠᱷᱮᱞ ᱜᱮᱭᱟ, ᱞᱟᱦᱟᱛᱮ ᱠᱷᱮᱞ ᱵᱟᱲᱟ ᱦᱩᱭᱩᱜ ᱠᱟᱱ ᱛᱟᱦᱮᱸᱜᱼᱟ ᱵᱟᱹᱜᱤ ᱵᱟᱲᱟ ᱦᱩᱭᱼᱼ ᱠᱟᱱᱟ ᱟᱹᱵᱤᱱ ᱫᱚ ᱛᱟᱦᱚᱞᱮ ᱵᱤᱱ ᱠᱷᱮᱞ ᱵᱟᱲᱟᱭ ᱜᱮᱭᱟ ᱥᱮ?
ᱵᱚᱞ ᱫᱚᱞᱤᱧ ᱠᱷᱮᱞ ᱵᱟᱲᱟᱭ ᱜᱮᱭᱟ ᱾ ᱟᱨ ᱚᱱᱟᱫᱚ ᱟᱹᱞᱤᱧᱟᱜ ᱯᱷᱮᱵᱟᱨᱮᱴ ᱤᱭᱟᱹ ᱠᱟᱱ ᱛᱟᱹᱞᱤᱧᱟ ᱾
ᱚᱠᱟ ᱨᱮᱵᱤᱱ ᱠᱷᱮᱞ ᱜᱮᱭᱟ ᱚᱠᱟᱴᱟᱜ ᱤᱭᱟᱹ ᱢᱟᱱᱮ ᱤᱭᱟᱹᱨᱮ ᱯᱟᱥ ᱨᱮ?
ᱢᱟᱱᱮ ᱟᱹᱞᱤᱧ ᱫᱚ ᱦᱩᱭᱩᱜ ᱠᱟᱱᱟᱞᱤᱧ ᱰᱤᱯᱮᱱᱥ ᱨᱮᱞᱤᱧ ᱠᱷᱮᱞ ᱜᱮᱭᱟ ᱾
ᱟᱨ ᱪᱮᱫ ᱪᱮᱫ ᱤᱭᱟᱹ ᱠᱚᱵᱤᱱ ᱵᱟᱲᱟᱭ ᱜᱮᱭᱟ ᱠᱷᱮᱞ ᱠᱚ ᱥᱮ? ᱟᱨᱚ ᱟᱭᱢᱟ ᱞᱮᱠᱟᱱᱟᱜ ᱤᱭᱟᱹ ᱠᱚᱛᱚ ᱢᱮᱱᱟᱜᱼᱟ ᱾ ᱪᱮᱫ ᱠᱚᱵᱤᱱ ᱵᱤᱥᱤ ᱵᱤᱱ ᱠᱩᱥᱤᱭᱟᱜ ᱜᱮᱭᱟ?
ᱦᱩᱸ ᱯᱷᱩᱴᱵᱚᱞ ᱫᱚᱞᱟᱝ ᱞᱟᱹᱭ ᱠᱮᱫᱟ ᱚᱱᱠᱟ ᱠᱨᱤᱠᱮᱴ ᱢᱮᱱᱟᱜᱼᱟ ᱠᱟᱵᱟᱰᱤ ᱢᱮᱱᱟᱜᱼᱟ ᱾ ᱟᱨᱦᱚᱸ ᱚᱱᱠᱟᱱᱟᱜ ᱟᱭᱢᱟ ᱟᱭᱢᱟᱼᱼ ᱠᱷᱮᱞᱳᱰ ᱢᱮᱱᱟᱜᱼᱟ ᱛᱚ ᱟᱫᱚ ᱚᱱᱠᱟ ᱫᱤᱥᱟᱹ ᱵᱟᱝ ᱦᱤᱡᱩᱜ ᱠᱟᱱᱟ ᱱᱤᱛᱚᱜ ᱫᱚ ᱾
ᱦᱩᱸ ᱚᱱᱟ ᱠᱚᱫᱚ ᱞᱟᱹᱠᱛᱤ ᱠᱟᱱ ᱜᱮᱭᱟ, ᱟᱵᱚᱣᱟᱜ ᱢᱟᱱᱮ ᱦᱚᱲᱢᱚ ᱨᱮᱱᱟᱜ ᱤᱭᱟᱹᱭ ᱤᱭᱟᱹᱭᱟᱭ ᱟᱨᱠᱤ᱾ ᱠᱟᱹᱢᱤ ᱮᱢᱟᱭ ᱟᱹᱰᱤ ᱞᱮᱠᱟᱱᱟᱜ ᱤᱭᱟᱹᱨᱮ ᱜᱚᱲᱚᱭ ᱮᱢᱟᱭ, ᱚᱱᱟ ᱠᱷᱟᱹᱛᱤᱨ ᱵᱮᱭᱟᱢ ᱠᱚᱫᱚ ᱞᱟᱹᱠᱛᱤ ᱠᱟᱱ ᱜᱮᱭᱟ ᱾
ᱟᱨ ᱚᱱᱟ ᱫᱚ ᱦᱚᱲᱢᱚ ᱥᱟᱶᱟᱨ ᱵᱷᱟᱜᱤ ᱫᱚᱦᱚᱭᱟᱭ ᱾ ᱚᱱᱟᱼᱼ ᱵᱚᱞ ᱠᱚ ᱠᱷᱮᱞ ᱵᱟᱲᱟ ᱫᱚ ᱫᱚᱨᱠᱟᱨ ᱜᱮ ᱠᱟᱱᱟ ᱠᱷᱮᱞ ᱵᱟᱲᱟ ᱫᱚ ᱾
ᱦᱩᱸᱢ ᱾
ᱟᱨ ᱛᱟᱦᱚᱞᱮ ᱚᱱᱠᱟ ᱵᱚᱞ ᱠᱷᱮᱞ ᱠᱚᱫᱚ ᱪᱟᱞᱟᱣ ᱵᱟᱲᱟᱜ ᱜᱮᱭᱟᱵᱮᱱ ᱥᱮ ᱵᱟᱝ?
ᱟᱹᱞᱤᱧ ᱫᱚ ᱚᱱᱟ ᱪᱮᱛᱟᱱ ᱨᱮ ᱵᱮᱥᱤ ᱩᱱᱟᱹᱜ ᱤᱭᱟᱹ ᱵᱟᱹᱱᱩᱜ ᱛᱟᱹᱟᱞᱤᱧᱟ ᱢᱟᱱᱮᱼᱼ ᱢᱚᱱᱮᱨᱮ ᱟᱨᱠᱤ ᱜᱚᱦᱚᱲ ᱵᱟᱹᱱᱩᱜ ᱛᱟᱹᱞᱤᱧᱟ ᱩᱱᱟᱹᱜ ᱤᱭᱟᱹ ᱥᱮᱫ ᱫᱚ ᱵᱚᱞ ᱠᱷᱮᱞ ᱠᱚᱨᱮ ᱾ ᱦᱮᱱᱟᱜ ᱮᱸ ᱦᱮᱸ ᱟᱭᱢᱟ ᱞᱮᱠᱟᱱᱟᱜ ᱠᱷᱮᱞ ᱢᱮᱱᱟᱜ-ᱟ ᱠᱤᱱᱛᱩ ᱚᱱᱟ ᱠᱚᱫᱚ ᱢᱟᱱᱮ ᱵᱚᱞ ᱠᱷᱮᱞ ᱴᱩᱠᱩ ᱜᱮ ᱵᱟᱫ ᱟᱨᱠᱤ ᱮᱢᱱᱤ ᱟᱭᱢᱟ ᱞᱮᱠᱟᱱᱟᱜ ᱠᱷᱮᱞ ᱫᱚᱞᱤᱧ ᱠᱷᱮᱞᱞᱳᱰ ᱜᱮᱭᱟ ᱟᱨᱠᱤ
ᱦᱮᱸ ᱛᱚ ᱚᱱᱟ ᱫᱚ ᱠᱷᱮᱞ ᱫᱚ ᱫᱚᱨᱠᱟᱨ ᱜᱮ ᱠᱷᱮᱞ ᱫᱚ ᱠᱷᱮᱞ ᱵᱟᱲᱟᱭᱵᱤᱱ ᱦᱚᱲᱢᱚ ᱠᱚ ᱱᱟᱯᱟᱭ ᱥᱩᱥᱛᱷᱚ ᱛᱟᱦᱮᱱᱟ ᱫᱤᱭᱮ ᱛᱟᱨᱯᱚᱨᱮ ᱚᱱᱠᱟᱜᱮ ᱢᱟᱱᱮ ᱵᱚᱞ ᱠᱷᱮᱞ ᱠᱚᱫᱚ ᱵᱷᱟᱜᱮ ᱡᱤᱱᱤᱥ ᱜᱮ ᱠᱟᱱᱟ ᱦᱚᱲᱢᱚ ᱫᱚ ᱴᱷᱤᱠ ᱴᱷᱟᱠ ᱛᱟᱦᱮᱱᱟ
ᱫᱩᱲᱩᱵ ᱵᱤᱱ ᱫᱩᱲᱩᱵ ᱵᱤᱱ ᱦᱟᱣᱟ ᱨᱮᱱᱟᱜ ᱤᱭᱟᱹ ᱟᱸᱡᱚᱢᱚᱜ ᱠᱟᱱᱟ
ᱟᱪᱪᱷᱟ ᱟᱪᱪᱷᱟ ᱴᱷᱤᱠ ᱫᱚ ᱚᱱᱠᱟ ᱯᱨᱚᱵᱞᱮᱢᱚᱜ ᱠᱟᱱᱟ ᱠᱟᱹᱴᱤᱡ ᱵᱟᱝ
ᱦᱩᱸ ᱛᱟᱦᱚᱞᱮ ᱟᱨ ᱤᱭᱟᱹ ᱟᱨ ᱛᱟᱦᱚᱞᱮ ᱤᱭᱟᱹ ᱠᱚᱫᱚ ᱢᱟᱱᱮ ᱯᱟᱲᱦᱟᱣ ᱠᱚ ᱥᱮᱫ ᱫᱚ ᱪᱮᱫ ᱞᱮᱠᱟ ᱵᱤᱱ ᱤᱭᱟᱹᱭ ᱜᱮᱭᱟ?
ᱦᱮᱸ ᱯᱟᱲᱦᱟᱣ ᱫᱚ ᱵᱷᱟᱜᱮ ᱜᱮᱞᱤᱧᱼᱼ ᱢᱟᱱᱮ ᱢᱚᱴᱟᱢᱩᱴᱤ ᱵᱷᱟᱜᱤ ᱜᱮᱞᱤᱧ ᱫᱟᱲᱮᱭᱟᱜ ᱜᱮᱭᱟ ᱟᱨ ᱼᱼ ᱜᱚᱢᱠᱮ ᱠᱚᱦᱚᱸ ᱢᱚᱡᱽ ᱛᱮᱜᱮ ᱠᱚ ᱯᱟᱲᱦᱟᱣ ᱟᱱᱤᱡᱼᱟ ᱵᱷᱟᱹᱜᱤ ᱠᱚ ᱵᱩᱡᱷᱟᱹᱣ ᱟᱱᱤᱡᱼᱟ ᱛᱟᱞᱦᱮᱼᱼ ᱯᱟᱲᱦᱟᱣ ᱫᱚ ᱢᱚᱴᱟᱢᱩᱴᱤ ᱵᱷᱟᱜᱤᱞᱤᱧ ᱯᱟᱲᱦᱟᱜ-ᱟ ᱮᱠᱡᱟᱢ ᱢᱟ ᱥᱮᱴᱮᱨᱚᱜ ᱠᱟᱱ ᱛᱟᱞᱮᱭᱟ
ᱦᱩ ᱦᱮ ᱵᱷᱟᱜᱤ ᱜᱮ ᱤᱭᱟᱹ ᱠᱚᱛᱮ ᱫᱚ ᱟᱨᱠᱤ ᱥᱮᱪᱮᱫ ᱠᱚᱛᱮ ᱫᱚ ᱵᱷᱟᱜᱤ ᱜᱮᱵᱤᱱ ᱤᱭᱟᱹ ᱜᱮᱭᱟ ᱯᱚᱠᱛᱟ ᱧᱚᱜ ᱜᱮᱭᱟᱵᱤᱱ ᱛᱟᱦᱚᱞᱮ ᱵᱟᱝ
ᱦᱮ ᱟᱨᱠᱤ ᱢᱚᱴᱟᱢᱩᱴᱤ ᱫᱚᱢᱮ ᱫᱚ ᱵᱟᱝ ᱨᱮᱦᱚ ᱟᱨᱠᱤ ᱜᱚᱝᱠᱮ ᱠᱚ ᱡᱟ ᱠᱚᱠᱚ ᱵᱩᱡᱷᱟᱹᱣ ᱵᱟᱲᱟᱜ-ᱟ ᱚᱱᱟᱛᱮ ᱛᱮᱜᱮ ᱟᱨᱠᱤ ᱠᱟᱹᱢᱤ ᱫᱚ ᱪᱟᱞᱟᱜ-ᱟ ᱟᱨᱠᱤ ᱫᱚᱢᱮ ᱫᱚ ᱵᱟᱹᱞᱤᱧ ᱵᱟᱲᱟᱭᱟ ᱢᱚᱴᱟᱢᱩᱴᱤ ᱟᱨᱠᱤ ᱜᱚᱢᱠᱮ ᱠᱚ ᱡᱟ ᱜᱮᱠᱚ ᱞᱟᱹᱭᱟ ᱚᱱᱟ ᱠᱚᱜᱮ ᱵᱩᱡᱷᱟᱹᱣ ᱵᱟᱲᱟ ᱠᱟᱛᱮᱫ ᱚᱱᱟᱠᱚᱜᱮ ᱟᱨ ᱴᱤᱭᱩᱥᱮᱱ ᱠᱚ ᱦᱟᱛᱟᱣ ᱵᱟᱲᱟ ᱦᱩᱭ ᱠᱟᱱᱟ
ᱟᱨᱠᱤ ᱪᱮᱫ ᱤᱭᱟᱹ ᱵᱤᱱ ᱢᱟᱱᱮ ᱮ ᱥᱮᱪᱮᱫ ᱦᱟᱛᱟᱣ ᱠᱟᱛᱮᱫ ᱪᱮᱫ ᱠᱚ ᱟᱨᱠᱤ ᱞᱟᱦᱟᱥᱮᱫ ᱵᱤᱱ ᱠᱩᱨᱩᱢᱩᱴᱩᱭ ᱞᱟᱹᱜᱤᱫ ᱛᱮᱵᱤᱱ ᱪᱮᱥᱴᱟ ᱟᱠᱟᱫᱟ
ᱦᱮ ᱟᱹᱞᱤᱧ ᱫᱚ ᱥᱮᱪᱮᱫ ᱦᱟᱛᱟᱣ ᱠᱟᱛᱮᱫ ᱫᱚ ᱟᱵᱚᱱᱟᱜ ᱟᱨᱠᱤ ᱢᱟᱱᱮ ᱱᱟᱯᱟᱭ ᱛᱮ ᱡᱤᱭᱚᱱ ᱠᱚ ᱟᱨᱠᱤ ᱪᱟᱞᱟᱜ ᱛᱟᱵᱚᱱ ᱢᱟ ᱚᱱᱠᱟᱱᱟᱜ ᱜᱮ ᱟᱨᱠᱤ ᱟᱨ ᱠᱤ ᱤᱭᱟᱹ ᱫᱤᱥᱟᱹ ᱟᱨᱠᱤ ᱢᱚᱱᱮ ᱦᱤᱡᱩᱜ ᱠᱟᱱᱟ ᱟᱨᱠᱤ ᱡᱮ ᱱᱟᱯᱟᱭ ᱛᱟᱵᱚᱱᱟᱜ ᱥᱟᱶᱛᱟ ᱥᱚᱢᱟᱡᱽ ᱟᱨᱠᱤ ᱞᱟᱦᱟᱭ ᱦᱩᱭᱩᱜ-ᱟ
ᱦᱮ ᱪᱮᱫ ᱞᱮᱠᱟ ᱠᱟᱛᱮᱜ ᱵᱤᱱ ᱞᱟᱦᱟᱭᱟ ᱟᱨᱠᱤ ᱪᱮᱫᱠᱟ ᱥᱮᱪᱮᱫ ᱠᱚᱵᱤᱱ ᱯᱟᱥᱷᱱᱟᱣ ᱞᱟᱹᱜᱤᱫ-ᱟ ᱥᱮ ᱪᱮᱫ ᱞᱮᱠᱟ ᱟᱨᱠᱤ
ᱚᱱᱟ ᱫᱚ ᱱᱤᱛᱚᱜ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱚᱱᱟᱫᱚ ᱟᱯᱮ ᱚᱱᱟᱫᱚ ᱥᱚᱢᱚᱭ ᱦᱚ ᱟᱹᱣᱨᱤ ᱥᱮᱴᱮᱨᱚᱜ-ᱟ ᱚᱱᱟ ᱫᱚ ᱥᱚᱢᱚᱭ ᱥᱮᱴᱮᱨ ᱞᱮᱱᱠᱷᱟᱱ ᱜᱮ ᱦᱟᱜ ᱞᱟᱹᱭ ᱢᱮ ᱤᱭᱟᱹ ᱫᱟᱲᱮᱭᱟᱜ ᱱᱤᱛᱚᱜ ᱫᱚ ᱩᱱᱟᱹᱜ ᱫᱚ ᱵᱩᱫᱽᱫᱷᱤ ᱫᱤᱥᱟᱹ ᱠᱚ ᱟᱹᱶᱨᱤᱭᱟᱜ-ᱟ ᱥᱮ ᱱᱤᱛᱚᱜ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱟᱨᱠᱤ ᱚᱱᱟ ᱠᱚ ᱟᱨᱠᱤ ᱪᱤᱱᱛᱟᱹ ᱫᱚ ᱦᱩᱭᱩᱜ ᱠᱟᱱᱟ ᱟᱵᱚᱣᱟᱜ ᱥᱟᱶᱛᱟ ᱥᱚᱢᱟᱡᱽ ᱟᱨᱠᱤ ᱵᱤᱦᱟᱹ ᱵᱟᱯᱞᱟ ᱟᱨᱠᱤ ᱟᱹᱰᱤ ᱨᱚᱠᱚᱢ ᱟᱨᱠᱤ ᱮᱜ ᱟᱨᱠᱤ ᱤᱭᱟᱹ ᱚᱱᱠᱟ ᱠᱟᱛᱮᱫ ᱟᱨᱠᱤ ᱟᱹᱰᱤ ᱠᱤᱪᱷᱩ ᱱᱚᱝᱠᱟᱱᱟᱜ ᱢᱮᱱᱟᱜ-ᱟ
ᱚ
ᱦᱮ ᱛᱟᱦᱚᱞᱮ ᱟᱹᱵᱤᱱ ᱫᱚ ᱤᱥᱠᱩᱞ ᱠᱚᱫᱚ ᱵᱤᱱ ᱪᱟᱞᱟᱣ ᱵᱟᱲᱟ ᱞᱮᱱᱟ ᱥᱮ ᱵᱟᱝ
ᱪᱟᱞᱟᱣ ᱵᱟᱲᱟ ᱟᱠᱟᱱ ᱜᱮᱭᱟᱞᱤᱧ ᱢᱚᱴᱟᱢᱩᱴᱤ ᱟᱫᱚ ᱵᱟᱹᱜᱤ ᱞᱮᱠᱟ ᱠᱟᱫᱟᱞᱤᱧ ᱟᱹᱞᱤᱧ ᱢᱟ ᱦᱟᱜ ᱩᱱᱟᱹᱜ ᱴᱟᱠᱟ ᱯᱩᱭᱥᱟᱹ ᱠᱚ ᱵᱟᱹᱱᱩᱜ-ᱟ ᱟᱫᱚ ᱪᱮᱫ ᱤᱧ ᱞᱟᱹᱭᱟ ᱟᱫᱚ ᱱᱤᱛᱚᱜ ᱫᱚ ᱢᱟᱱᱮ ᱤᱭᱟᱹ ᱠᱚᱨᱮ ᱜᱮ ᱠᱟᱹᱢᱤ ᱵᱟᱲᱟ ᱠᱟᱛᱮᱫ ᱜᱮ ᱠᱟᱹ ᱫᱤᱱ ᱠᱚᱫᱚ ᱤᱭᱟᱹ ᱪᱟᱞᱟᱜ-ᱟ ᱡᱟᱦᱟᱸ ᱞᱮᱠᱟ ᱠᱟᱛᱮᱫ ᱯᱟᱨᱚᱢ ᱦᱩᱭᱩᱜ ᱠᱟᱱᱟ ᱟᱨᱠᱤ
ᱦᱮ ᱛᱚ ᱛᱟᱦᱚᱞᱮ ᱯᱟᱲᱦᱟᱣ ᱫᱚᱵᱤᱱ ᱵᱟᱹᱜᱤ ᱦᱟᱛᱟᱲ ᱠᱟᱫᱟ ᱵᱟᱝ
ᱦᱮ ᱢᱚᱴᱟᱢᱩᱴᱤ ᱢᱟᱱᱮ ᱢᱟᱹᱱᱛᱮ ᱚᱱᱛᱮ ᱠᱷᱚᱨᱪᱟ ᱵᱟᱝ ᱠᱩᱨᱟᱹᱜ ᱠᱟᱱ ᱛᱟᱵᱚᱱᱟ ᱯᱚᱭᱥᱟ ᱠᱟᱹᱣᱰᱤ ᱠᱚ ᱵᱟᱹᱱᱩᱜ ᱛᱟᱵᱚᱱᱟ ᱛᱚ ᱟᱫᱚ ᱞᱟᱦᱟ ᱥᱮᱫ ᱢᱟᱱᱮ ᱩᱱᱟᱹᱜ- ᱤᱭᱟᱹ ᱵᱟᱝ ᱢᱚᱱᱮ ᱠᱚ ᱵᱟᱝ ᱤᱭᱟᱹᱜ ᱠᱟᱱᱟ ᱟᱨᱠᱤ ᱟᱫᱚ᱾
ᱮ ᱛᱚ ᱢᱟ᱾ ᱟᱹᱞᱤᱧ ᱫᱚ ᱦᱟᱯᱮ ᱯᱟᱲᱦᱟᱣ ᱦᱟᱛᱟᱲᱚᱜ ᱠᱟᱱ ᱜᱮᱭᱟᱞᱤᱧ ᱟᱨ ᱱᱤᱛᱚᱜ ᱫᱚᱠᱚ ᱚᱱᱟᱠᱚ ᱩᱭᱦᱟᱹᱨ ᱵᱷᱟᱵᱽᱱᱟ ᱞᱮ- ᱢᱮᱱᱟᱜ ᱛᱟᱹᱟᱞ ᱧᱟ ᱡᱮ ᱱᱚᱝᱠᱟ ᱥᱟᱶᱛᱟ ᱥᱚᱢᱟᱡᱽ ᱟᱵᱚᱱᱟᱜ ᱞᱟᱦᱟ ᱥᱮᱫ ᱪᱟᱞᱟᱜ ᱢᱟ᱾ ᱚᱱᱟ ᱠᱚ ᱤᱫᱤ ᱠᱟᱛᱮᱫ ᱟᱭᱟᱹᱰᱤ ᱟᱭᱢᱟ ᱟᱭᱢᱟ ᱚᱝᱠᱟᱱᱟᱜ ᱩᱭᱦᱟᱹᱨ ᱵᱷᱟᱵᱽᱱᱟ ᱟᱨᱠᱤ ᱢᱮᱱᱟᱜᱼᱟ ᱢᱚᱱᱮ ᱨᱮ᱾
ᱞᱟᱠᱛᱤ ᱠᱟᱱ ᱜᱮᱭᱟ ᱠᱟᱨᱚᱱ ᱫᱚ ᱟᱵᱩᱣᱟᱜ ᱥᱟᱶᱛᱟ ᱥᱚᱢᱟᱡ ᱵᱟᱵᱚᱱ ᱞᱟᱦᱟ ᱞᱮᱠᱷᱟᱱ ᱵᱟᱝ ᱜᱟᱱᱚᱜ ᱠᱟᱱᱟ ᱵᱟᱵᱚᱱ- ᱢᱟᱱᱮ ᱛᱟᱭᱱᱚᱢᱚᱜ ᱠᱟᱱ ᱜᱮᱭᱟᱵᱚᱱ ᱟᱵᱚ ᱢᱟ ᱡᱚᱛᱚ ᱠᱤᱪᱷᱩ ᱛᱮᱜᱮ ᱧᱮᱞ ᱫᱟᱲᱮᱭᱟᱜ ᱠᱟᱱ ᱜᱮᱭᱟᱵᱤᱱ ᱟᱹᱰᱤ ᱠᱤᱪᱷᱩ ᱛᱮᱜᱮ᱾ ᱢᱟᱱᱮ ᱟᱵᱚ ᱫᱚ ᱤᱭᱟᱹ ᱠᱷᱚᱱᱟᱜ ᱫᱚ ᱛᱟᱭᱱᱚᱢ ᱨᱮᱜᱮ ᱢᱮᱱᱟᱜ ᱵᱚᱱᱟ ᱟᱨᱠᱚ ᱦᱚᱲ- ᱫᱚ ᱡᱮᱢᱚᱱ ᱟᱹᱰᱤ ᱞᱟᱦᱟ ᱥᱮᱫ ᱜᱮᱠᱚ ᱪᱟᱞᱟᱣ ᱤᱫᱤ ᱜᱚᱫ ᱟᱠᱟᱱᱟ ᱟᱵᱚ ᱫᱚ- ᱟᱹᱰᱤ ᱞᱮᱠᱟᱛᱮᱵᱚᱱ ᱠᱷᱟᱴᱚ ᱜᱚᱫ ᱟᱠᱟᱱ ᱜᱮᱭᱟ ᱛᱟᱭᱱᱚᱢ ᱜᱚᱫ ᱠᱟᱱ ᱜᱮᱭᱟᱵᱚᱱ ᱟᱫᱚ ᱚᱱᱠᱟᱜᱮ ᱡᱮᱢᱚᱱ ᱤᱭᱟᱹ ᱠᱚ ᱛᱟᱦᱮᱱ ᱛᱟᱵᱤᱱ ᱢᱟ ᱢᱚᱱᱮ ᱠᱚᱫᱚ ᱞᱟᱦᱟ ᱥᱮᱫ ᱟᱵᱚᱣᱟᱜ ᱥᱟᱶᱛᱟ ᱥᱚᱢᱟᱡᱽ ᱤᱫᱤ ᱞᱟᱹᱜᱤᱫ
ᱚᱱᱟ ᱫᱚᱢ- ᱩᱡᱷᱟᱹᱣ ᱫᱟᱲᱮᱭᱟᱜ ᱠᱟᱱ ᱜᱮᱭᱟᱞᱤᱧ ᱛᱟᱭᱚᱢ ᱫᱚ ᱟᱭᱢᱟ ᱛᱟᱭᱚᱢ ᱨᱮᱜᱮ ᱢᱮᱱᱟᱜ ᱵᱚᱱᱟ ᱫᱤᱠᱩ ᱠᱚ ᱥᱟᱜ ᱫᱚ ᱟᱫᱚ ᱚᱱᱟ ᱜᱮ- ᱟᱵᱩ ᱫᱚ ᱞᱟᱦᱟ ᱧᱚᱜ ᱟᱨᱠᱤ ᱟᱨᱦᱚᱸ ᱥᱮᱪᱮᱫ ᱧᱚᱜ ᱫᱚᱨᱠᱟᱨᱚᱜ ᱠᱟᱱ ᱛᱟᱵᱚᱱᱟ᱾ ᱟᱨ ᱞᱟᱦᱟ ᱥᱮᱫ ᱤᱫᱤ ᱦᱩᱭᱩᱜᱼᱟ ᱚᱱᱟᱜᱮ ᱩᱭᱦᱟᱹᱨ ᱵᱷᱟᱵᱱᱟ ᱠᱚ ᱟᱨᱠ- ᱢᱮᱱᱟᱜᱼᱟ ᱚᱝᱠᱟ ᱜᱮ ᱟᱨᱠᱤ ᱦᱟᱯᱮ ᱥᱚᱢᱚᱭ ᱥᱮᱴᱮᱨ ᱞᱮᱱ- ᱮᱱᱟ ᱟᱨᱠᱤ ᱚᱱᱟ ᱠᱚ ᱤᱫᱤ ᱠᱟᱛᱮᱨ ᱟᱨᱠᱤ ᱤᱫᱤ ᱣᱟᱞᱟᱝ ᱥᱮ-
ᱟᱸ᱾ ᱚᱱᱠᱟᱜᱮ ᱡᱮᱢᱚᱱ ᱞᱟᱦᱟ ᱥᱮᱫ ᱟᱨᱚ ᱵᱤᱱ ᱞᱟᱦᱟ ᱫᱟᱲᱮᱭᱟᱜ ᱢᱟ ᱚᱱᱠᱟ ᱪᱤᱱᱛᱟᱹ ᱵᱷᱟᱵᱱᱟ ᱠᱚ- ᱢᱟᱱᱮ ᱮᱠᱫᱚᱢ ᱢᱟᱱᱮ ᱟᱞᱚᱵᱤᱱ ᱤᱭᱟᱹ- ᱢᱟᱱᱮ ᱤᱭᱟᱹ ᱠᱚᱫᱚ ᱟᱞᱚᱵᱤᱱ ᱵᱟᱹᱜᱤ ᱦᱟᱛᱟᱲᱟ ᱱᱤᱛᱚᱜ ᱨᱮᱫᱚ ᱢᱟᱱᱮ ᱟᱵᱚᱣᱟᱜ ᱞᱟᱦᱟ ᱥᱮᱫ ᱪᱮᱥᱴᱟᱭᱵᱤᱱ- ᱵᱷᱟᱜᱮ ᱞᱮᱠᱟᱜ ᱜᱮ᱾
ᱦᱮᱸ ᱚᱱᱟ ᱫᱚ᱾ ᱛᱞᱤᱧ ᱢᱚᱱᱮᱭᱟᱜ ᱠᱟᱱ ᱜᱮᱭᱟ ᱛᱟᱦᱚᱞᱮ ᱚᱝᱠᱟ ᱜᱮ ᱤᱫᱤ ᱦᱩᱭᱩᱜᱼᱟ ᱞᱟᱦᱟᱥᱮᱫ ᱜᱮ᱾
ᱟᱨ-
ᱛᱟᱦᱮᱞᱮ ᱠᱷᱮᱞ ᱵᱟᱲᱟ ᱠᱚᱫᱚ ᱚᱱᱟ ᱠᱚ ᱟᱨᱠᱤ ᱟᱹᱵᱤᱱ ᱫᱚ ᱩᱱᱟᱹᱜ ᱫᱚ- ᱠᱷᱮᱞ ᱵᱟᱲᱟ ᱫᱚ ᱵᱟᱹᱵᱤᱱ ᱠᱷᱮᱞ ᱵᱟᱲᱟᱭ ᱜᱮᱭᱟ ᱵᱟᱝ᱾
ᱵᱟᱝ ᱜᱮ ᱡᱟ ᱜᱮ ᱥᱮᱛᱟᱜ ᱨᱮ ᱫᱟᱹᱲ ᱵᱟᱲᱟ ᱠᱚ ᱠᱚᱢ ᱧᱚᱜ᱾ ᱟᱨᱠᱤ ᱫᱟᱹᱲ ᱵᱟᱲᱟᱣᱟᱜ ᱦᱩᱭᱩᱜᱼᱟ ᱢᱟᱱᱮ ᱦᱚᱲᱢᱚ ᱡᱮᱢᱚᱱ ᱡᱩᱛ- ᱧᱚᱜ ᱵᱩᱡᱷᱟᱹᱜ ᱢᱟ ᱚᱱᱟ ᱠᱚᱜᱮ ᱟᱹᱞᱤᱧ ᱫᱚ- ᱟᱹᱞᱤᱧ ᱤᱭᱟᱹ ᱫᱟᱹᱲ ᱵᱟᱲᱟᱜᱼᱟ ᱥᱮᱛᱟᱜ ᱨᱮᱜᱮ ᱤᱱᱟᱹᱜᱮ ᱟᱨ ᱢᱟᱱᱮ ᱟᱫᱚ ᱟᱵᱚ ᱫᱚ- ᱵᱩᱡᱮᱫ ᱜᱮᱭᱟᱵᱚᱱ ᱛᱚ ᱤᱭᱟᱹ ᱧᱚᱜ ᱜᱮᱭᱟᱵᱚᱱ ᱟᱫᱚ ᱛᱟᱦᱮᱞᱮ᱾ ᱠᱟᱹᱢᱤ ᱵᱟᱲᱟ ᱠᱚ ᱦᱩᱭᱩᱜᱼᱟ ᱟᱫᱚ ᱥᱟᱨᱟ ᱫᱤᱱ ᱨᱮᱫᱚ᱾
ᱦᱮᱸ ᱛᱚ ᱟᱨ ᱥᱚᱢᱚᱭ ᱠᱚ ᱩᱱᱰᱩᱜ ᱠᱟᱛᱮᱫ ᱚᱱᱟ ᱠᱚᱫᱚ- ᱠᱚᱨᱟᱣ ᱦᱩᱭᱩᱜᱼᱟ ᱥᱮ ᱥᱚᱢᱚᱭ ᱠᱚ ᱵᱟᱝ ᱦᱩᱭ ᱞᱮᱱᱠᱷᱟᱱ ᱫᱚ ᱚᱱᱟ ᱠᱚᱫᱚ ᱵᱟᱝ ᱜᱟᱱᱚᱜᱼᱟ ᱥᱮ᱾
ᱦᱩᱸ ᱟᱨ ᱪᱮᱫ ᱪᱮᱫ ᱚᱱᱠᱟᱱᱟᱜ ᱡᱤᱱᱤᱥ ᱵᱤᱱ ᱠᱩᱥᱤᱭᱟᱜ ᱜᱮᱭᱟ ᱵᱤᱥᱤ᱾ ᱠᱟᱭᱛᱮ ᱟᱭᱢᱟ ᱞᱮᱠᱟᱱᱟᱜ ᱤᱭᱟᱹ ᱠᱚ ᱢᱮᱱᱟᱜᱼᱟ ᱛᱚ ᱢᱟᱱᱮ ᱪᱮᱫ ᱵᱮᱥᱤ ᱫᱚ ᱟᱵᱤᱱᱟᱜ᱾ ᱢᱟᱱᱮ ᱤᱭᱟᱹ ᱡᱤᱱᱤᱥ ᱠᱟᱱ ᱛᱟᱵᱮᱱᱟ ᱵᱤᱥᱤ᱾
ᱟᱹᱞᱤᱧ ᱫᱚ- ᱟᱹᱞᱤᱧ ᱫᱚ ᱢᱟᱱᱮ ᱪᱮᱫ ᱞᱤᱧ ᱞᱟᱹᱭᱟ ᱱᱤᱛᱚᱜ ᱫᱚ ᱡᱚᱛᱷᱚ ᱥᱮᱜ ᱜᱮ- ᱠᱮ ᱢᱚᱱᱮ ᱫᱚ ᱢᱮᱱᱟᱜ ᱛᱟᱹᱞᱤᱧ-ᱟ ᱠᱚᱢ ᱠᱚᱢ ᱫᱚ- ᱚᱠᱟᱴᱟᱜ ᱦᱚᱸ ᱢᱟᱱᱮ ᱩᱱᱟᱹᱜ ᱟᱨᱠᱤ ᱤᱭᱟᱹᱧᱚᱜ ᱫᱚ ᱡᱮ ᱱᱚᱣᱟᱴᱟᱜ ᱡᱤᱱᱤᱥ ᱚᱝᱠᱟ- ᱚᱱᱟ ᱫᱚ ᱟᱨᱠᱤ ᱩᱭᱦᱟᱹᱨ ᱫᱚ ᱵᱟᱹᱱᱩᱜ ᱛᱟᱹᱞᱤᱧᱟ ᱟᱹᱞᱤᱧ ᱫᱚ ᱡᱷᱚᱛᱚ ᱜᱮ ᱟᱨᱠᱤ ᱢᱚᱱᱮ ᱫᱚ ᱢᱮᱱᱟᱜ-ᱟ
ᱩᱸ
ᱟᱨ ᱛᱟᱦᱞᱮ ᱫᱟᱠᱟ ᱠᱚᱫᱚ ᱵᱤᱱ ᱡᱚᱢ ᱵᱟᱲᱟᱣ ᱟᱠᱟᱫᱟ ᱥᱮ ᱟᱹᱣᱨᱤ
ᱡᱚᱢ ᱵᱟᱲᱟ ᱜᱚᱫ ᱠᱟᱫᱟᱞᱤᱧ ᱟᱹᱵᱤᱱ ᱫᱚ ᱛᱟᱦᱞᱮ ᱡᱚᱢ ᱞᱮᱫᱟ ᱵᱤᱱ ᱥᱮ ᱟᱹᱣᱨᱤ ᱵᱤᱱ ᱡᱚᱢᱟ
ᱦᱮᱸ ᱟᱞᱤᱧ ᱦᱚᱸ ᱡᱚᱢ ᱵᱟᱲᱟ ᱠᱟᱛᱮ ᱜᱮ ᱱᱚᱱᱛᱮ ᱦᱮᱡ ᱦᱩᱭ ᱟᱠᱟᱱᱟ ᱪᱮᱫ ᱪᱮᱫ ᱯᱚᱨᱚᱵᱽ ᱠᱚ ᱦᱩᱭᱩᱜ ᱜᱮᱭᱟ ᱟᱯᱮ ᱥᱮᱫ ᱫᱚ
ᱱᱚᱱᱛᱮ ᱥᱩᱨ ᱨᱮᱢᱟ ᱟᱵᱚᱣᱟᱜ ᱡᱮᱢᱚᱱ ᱢᱮᱱᱟᱜ-ᱟ ᱯᱟᱛᱟᱵᱤᱸᱰᱟᱹ ᱵᱩᱨᱩ ᱵᱚᱸᱜᱟ ᱛᱟᱯᱚᱨᱮ ᱠᱷᱟᱸᱫ ᱢᱟᱹᱭ ᱟᱸᱡᱚᱢ ᱟᱠᱟᱫ ᱜᱮᱭᱟ ᱵᱤᱱ ᱡᱟᱹᱱᱤᱡ ᱠᱷᱟᱱ
ᱦᱮᱸ ᱡᱚᱢ ᱫᱚ ᱞᱤᱧ ᱡᱚᱢ ᱟᱠᱟᱫᱟ
ᱚᱱᱟ ᱠᱚᱜ ᱞᱤᱧ ᱧᱮᱞ ᱫᱚᱞᱤᱧ ᱧᱮᱞ ᱵᱟᱲᱟ ᱟᱠᱟᱫᱟ ᱟᱨᱚ ᱟᱭᱢᱟ ᱡᱷᱟᱹᱞ ᱡᱷᱟᱹᱞ ᱠᱚᱨᱮ᱾ ᱯᱚᱨᱚᱵᱽ ᱫᱚ ᱦᱩᱭ ᱵᱟᱲᱟᱜ ᱜᱮᱭᱟ ᱢᱚᱴᱟ ᱢᱩᱴᱤ ᱪᱟᱞᱟᱣ ᱵᱟᱲᱟ ᱦᱩᱭ ᱟᱠᱟᱱ ᱜᱮᱭᱟ᱾ ᱟᱫᱚ ᱚᱱᱛᱮ ᱨᱮᱫᱚ ᱚᱠᱟ ᱞᱮᱠᱟ ᱟᱨᱠᱤ ᱪᱤᱜ ᱞᱮᱠᱟ ᱪᱮᱫ ᱯᱚᱨᱚᱵᱽ ᱠᱚ ᱦᱩᱭᱩᱜ ᱜᱮᱭᱟ᱾
ᱟᱞᱮ ᱥᱮᱫ ᱫᱚ ᱦᱩᱭᱩᱜ ᱜᱮᱭᱟ ᱚᱝᱠᱟ ᱯᱟᱛᱟ ᱯᱚᱨᱚᱵᱽ᱾ ᱜᱮ ᱚᱱᱠᱟ ᱟᱨᱠᱤ ᱚᱱᱠᱟᱱ ᱠᱷᱟᱥ ᱧᱚᱜ ᱤᱭᱟᱹ ᱫᱚ ᱫᱚᱢᱮ ᱟᱨᱠᱤ ᱧᱩᱛᱩᱢᱟᱱ ᱡᱤᱱᱤᱥ ᱫᱚ ᱟᱨᱠᱤ ᱵᱟᱹᱱᱩᱜ-ᱟ ᱟᱞᱮ ᱥᱮᱫ ᱫᱚ ᱢᱟᱱᱮ ᱤᱭᱟᱹ ᱧᱚᱜ ᱜᱮᱭᱟ ᱞᱮ ᱛᱚ ᱟᱫᱚ ᱟᱯᱮᱥᱮᱫ ᱜᱮ ᱚᱱᱟ ᱯᱟᱛᱟᱵᱤᱸᱫᱟᱹ ᱵᱤᱱ ᱞᱟᱹᱭ ᱠᱮᱫᱟ ᱛᱮᱜᱮ ᱫᱟᱬᱟᱱ ᱞᱮ ᱦᱤᱡᱩᱜ ᱜᱮᱭᱟ
ᱛᱟᱦᱞᱮ ᱨᱟᱹᱥᱠᱟᱹ ᱵᱤᱱ ᱧᱟᱢ ᱵᱟᱲᱟ ᱟᱠᱟᱫ ᱜᱮᱭᱟ ᱥᱮ ᱵᱟᱝ ᱦᱮᱡ ᱵᱟᱲᱟ ᱟᱠᱟᱱ ᱜᱮᱭᱟ ᱵᱤᱱ ᱡᱟᱹᱱᱤᱡ ᱠᱷᱟᱡ ᱛᱟᱦᱞᱮ ᱨᱟᱹᱥᱠᱟᱹ ᱫᱚᱵᱤᱱ ᱵᱩᱡᱷᱟᱹᱣ ᱟᱠᱟᱫ ᱜᱮᱭᱟ ᱥᱮ ᱵᱟᱝ
ᱦᱮᱸ ᱨᱟᱹᱥᱠᱟᱹ ᱫᱚ ᱵᱷᱟᱹᱜᱤ ᱜᱮ ᱨᱟᱹᱥᱠᱟᱹ ᱫᱚᱞᱤᱧ ᱨᱟᱹᱥᱠᱟᱹ ᱵᱟᱲᱟ ᱟᱠᱟᱫ ᱜᱮᱭᱟ ᱯᱟᱴᱟᱵᱤᱸᱫᱷᱟᱹ ᱦᱮᱡ ᱢᱟᱱᱮᱫᱚ ᱟᱹᱞᱤᱧ ᱫᱚ ᱮᱱᱮᱡ ᱟᱨ ᱨᱩ ᱫᱚ ᱞᱟᱦᱟ ᱨᱮ ᱢᱮᱱᱟᱜ ᱛᱟᱹᱞᱤᱧᱟ ᱚᱱᱟ ᱢᱟᱱᱮ ᱟᱹᱞᱤᱧ ᱫᱚ ᱯᱟᱴᱟᱵᱤᱸᱫᱷᱟᱹ ᱫᱚ ᱮᱱᱮᱡ ᱥᱮᱨᱮᱧ ᱜᱮᱞᱤᱧ ᱦᱤᱡᱩᱜ-ᱟ ᱟᱨ ᱟᱭᱢᱟ ᱚᱱᱠᱟᱱᱟᱜ ᱟᱵᱚᱱᱟᱜ ᱥᱟᱱᱛᱟᱞ ᱜᱮ ᱟᱹᱰᱤ ᱠᱤᱪᱷᱩ ᱢᱮᱱᱟᱜ-ᱟ ᱛᱚ ᱦᱚᱨᱚᱜ ᱵᱟᱸᱫᱮ ᱛᱟᱨᱯᱚᱨᱮ ᱛᱩᱢᱫᱟᱜ ᱴᱟᱢᱟᱠ ᱵᱟᱱᱟᱢ ᱛᱤᱨᱭᱳ ᱠᱚ ᱟᱨᱠᱤ ᱦᱟᱛᱟᱣ ᱚᱱᱟ ᱠᱚᱜᱮ ᱞᱤᱧ ᱦᱤᱡᱩᱜ ᱜᱮᱭᱟ ᱯᱟᱴᱟᱵᱤᱸᱫᱟᱹ ᱠᱚᱨᱮ ᱫᱚ
ᱟᱪᱪᱷᱟ ᱪᱮᱫ ᱡᱤᱱᱤᱥ ᱠᱚ ᱵᱮᱥᱤ ᱵᱟᱹᱲᱛᱤ ᱵᱤᱱ ᱟᱨᱠᱤ ᱵᱤᱱ ᱠᱩᱥᱤᱭᱟᱜ ᱜᱮᱭᱟ ᱥᱮ ᱵᱤᱱ ᱦᱟᱛᱟᱣ ᱤᱫᱤ ᱵᱟᱲᱟ ᱟᱠᱟᱫᱟ
ᱚᱱᱛᱮ ᱦᱟᱛᱟᱣ ᱵᱟᱲᱟ ᱟᱠᱟᱫᱟ ᱞᱤᱧ ᱮᱱᱛᱮ ᱚᱱᱠᱟᱱᱟᱜ ᱫᱚ ᱥᱟᱜᱤᱧ ᱜᱮᱭᱟ ᱛᱚ ᱛᱩᱢᱫᱟᱜ ᱴᱟᱢᱟᱠ ᱫᱚ ᱦᱟᱛᱟᱣ ᱠᱟᱛᱮ ᱫᱚ ᱤᱫᱤ ᱛᱚ ᱠᱟᱹᱴᱤᱡ ᱤᱭᱟᱹ ᱧᱚᱜ ᱜᱮᱭᱟ ᱥᱮ ᱢᱩᱥᱠᱤᱞ ᱧᱚᱜ ᱜᱮᱭᱟ ᱛᱟᱦᱞᱮ ᱚᱱᱠᱟ ᱟᱨᱠᱤ ᱤᱫᱤ ᱵᱟᱲᱟ ᱟᱠᱟᱫᱟ ᱞᱤᱧ ᱛᱤᱨᱭᱟᱹᱣ ᱠᱚ ᱟᱹᱰᱤ ᱠᱤᱪᱷᱩ ᱟᱨᱠᱤ ᱚᱱᱠᱟᱱᱟᱜ ᱧᱩᱛᱩᱢ ᱢᱮᱱᱟᱜ-ᱟ ᱵᱟᱹᱞᱤᱧ ᱫᱤᱥᱟᱹᱭᱮᱫᱟ
ᱯᱩᱛᱷᱤ ᱠᱚᱫᱚ ᱵᱤᱱ ᱤᱫᱤ ᱵᱟᱲᱟ ᱟᱠᱟᱫ ᱜᱮᱭᱟ ᱥᱮ ᱵᱟᱝ
ᱦᱮᱸ ᱯᱩᱛᱷᱤ ᱫᱚ ᱠᱤᱨᱤᱧ ᱵᱟᱲᱟ ᱠᱟᱛᱮᱫ ᱞᱤᱧ ᱤᱫᱤ ᱟᱠᱟᱫ ᱜᱮᱭᱟ ᱦᱮᱸ ᱛᱟᱦᱞᱮ ᱟᱹᱵᱤᱱ ᱫᱚ ᱯᱟᱴᱟᱵᱤᱸᱫᱟᱹ ᱨᱮᱱᱟᱜ ᱫᱚ ᱚᱱᱛᱮ ᱫᱚ ᱵᱤᱱ ᱥᱩᱨ ᱜᱮᱭᱟ ᱵᱟᱝ
ᱩᱸ ᱥᱩᱨ ᱫᱚ ᱞᱤᱧ ᱥᱩᱨ ᱧᱚᱜ ᱜᱮᱭᱟ ᱵᱤᱥᱤ ᱫᱚ ᱵᱟᱝ ᱡᱷᱟᱹᱞᱟ ᱚᱸᱰᱮ ᱠᱷᱚᱱᱟᱜ ᱢᱟᱱᱮ ᱥᱳᱨ ᱜᱮᱭᱟ ᱱᱚᱰᱮ ᱠᱷᱚᱱᱟᱜ ᱫᱚ ᱟᱨᱠᱤ ᱢᱤᱫ ᱜᱷᱟᱹᱲᱤᱡ ᱨᱮᱱᱟᱜ ᱵᱮᱯᱟᱨ ᱠᱟᱱᱟ ᱥᱟᱭᱠᱮᱞ ᱛᱮ ᱪᱟᱞᱟᱣ ᱞᱮᱱ ᱨᱮᱦᱚᱸ ᱜᱟᱱᱚᱜ-ᱟ ᱟᱨᱠᱤ
ᱦᱮᱸᱛᱚ ᱟᱞᱮ ᱫᱚ ᱥᱟᱺᱜᱤᱧ ᱫᱚᱞᱮ ᱥᱟᱺᱜᱤᱧ ᱜᱮᱭᱟ ᱛᱚ ᱟᱫᱚ ᱩᱱ ᱥᱟᱺᱜᱤᱧ ᱫᱚ ᱟᱫᱚ ᱪᱟᱞᱟᱣ ᱫᱚ ᱠᱟᱹᱴᱤᱡ ᱵᱚᱪᱷᱚᱨ ᱨᱮ ᱢᱤᱫ ᱫᱷᱟᱣ ᱜᱟᱱᱞᱮ ᱪᱟᱞᱟᱜ ᱜᱮᱭᱟ ᱛᱟᱣ ᱵᱚᱪᱷᱚᱨ ᱨᱮ ᱦᱩᱭᱩᱜ-ᱟ ᱛᱚ ᱟᱫᱚ ᱯᱨᱚᱛᱤ ᱵᱚᱪᱷᱚᱨ ᱫᱚ ᱟᱨᱠᱤ ᱵᱟᱝᱞᱮ ᱪᱟᱞᱟᱜ ᱜᱮᱭᱟ